ᱦᱮᱞᱳ ᱼᱦᱮᱞᱳ ᱾
ᱦᱮᱞᱳ ᱦᱮᱸ ᱡᱚᱦᱟᱨ ᱜᱮ ᱜᱚᱝᱠᱮ ᱾
ᱦᱮᱸ ᱟᱸᱡᱚᱢᱚᱜ ᱠᱟᱱᱟ ᱦᱮᱸ ᱡᱚᱦᱟᱨ ᱜᱮ ᱾
ᱟᱡᱚᱢᱚᱜ ᱠᱟᱱᱟ ᱟ ᱢᱟ ᱛᱟᱦᱚᱞᱮ ᱡᱟᱦᱟᱱ ᱥᱟᱛᱟᱢ ᱥᱟᱵ ᱠᱟᱛᱮ ᱞᱟᱝ ᱜᱟᱞᱢᱟᱨᱟᱜᱼᱟ ᱛᱚ ᱢᱟ ᱞᱟᱹᱭ ᱛᱟᱞᱟᱝ ᱢᱮ ᱪᱮᱫ ᱥᱟᱛᱟᱢ ᱱᱤᱭᱮ ᱞᱟᱝ ᱜᱟᱞᱢᱟᱨᱟᱜᱼᱟ ᱾
ᱦᱩᱸ ᱥᱟᱛᱟᱢ ᱾ ᱛᱚ ᱥᱟᱛᱟᱢ ᱫᱚ ᱱᱤᱭᱟᱹᱜᱮ ᱡᱮ ᱱᱟᱦᱟᱜ ᱚᱠᱛᱚ ᱨᱮ ᱦᱩᱸ ᱡᱟᱸᱦᱟ
ᱦᱳᱭ ᱾
ᱚᱨᱠᱮᱥᱴᱨᱟ ᱯᱷᱟᱝᱥᱮᱱ ᱠᱚ ᱦᱩᱭᱩᱜ ᱠᱟᱱᱟ ᱦᱩᱸ
ᱦᱳᱭ ᱾
ᱚᱱᱟ ᱫᱚ ᱛᱤᱱᱟᱹᱜ ᱵᱮᱥᱟ ᱟᱨ ᱛᱤᱱᱟᱹᱜ ᱵᱟᱹᱲᱤᱡᱼᱟ ᱾ ᱚᱱᱟ ᱠᱚ ᱪᱮᱛᱟᱱ ᱠᱟᱹᱴᱤᱡ ᱞᱟᱹᱭ ᱛᱟᱞᱟᱝ ᱢᱮ?
ᱟᱪᱪᱷᱟ ᱴᱷᱤᱠ ᱜᱮᱭᱟ ᱟᱸ ᱡᱟᱦᱟᱸ ᱥᱟᱱᱛᱟᱲ ᱟᱸ ᱥᱚᱢᱟᱡᱽ ᱨᱮ ᱥᱮ ᱥᱩᱫᱷᱩ ᱥᱟᱱᱛᱟᱲ ᱥᱚᱢᱟᱡᱽ ᱨᱮᱫᱚ ᱚᱨᱠᱮᱥᱴᱟᱨ ᱫᱚ ᱵᱟᱝ ᱦᱳᱭᱳᱜ ᱠᱟᱱᱟ ᱢᱮᱱᱫᱚ ᱮᱴᱟᱜ ᱡᱟᱭᱜᱟ ᱠᱚᱨᱮ ᱦᱚᱸ ᱥᱮ ᱮᱴᱟᱜ ᱠᱚᱣᱟᱜ ᱦᱚᱲ ᱦᱚᱸ ᱚᱨᱠᱮᱥᱴᱟᱨ ᱫᱚ ᱦᱩᱭᱩᱜ ᱜᱮᱭᱟ ᱢᱮᱱᱠᱷᱟᱱ ᱮᱠᱷᱚᱱ ᱡᱮ ᱦᱳᱭ ᱦᱳᱭ ᱤᱧ ᱞᱟᱹᱭ ᱮᱫᱟ ᱟᱨᱠᱤ ᱮ ᱡᱟᱦᱟᱸ ᱮᱠᱷᱚᱱ ᱡᱟᱹᱥᱛᱤ ᱠᱟᱭᱛᱮ ᱧᱮᱞ ᱧᱟᱢᱚᱜ ᱠᱟᱱᱟ ᱦᱳᱭ ᱦᱳᱭ ᱚᱱᱟᱜᱤᱧ ᱚᱱᱟᱜᱤᱧ ᱞᱮᱭᱫᱟ ᱦᱳᱭ ᱦᱳᱭ, ᱡᱟᱦᱟᱸ ᱱᱤᱛᱚᱜ ᱡᱟᱹᱥᱛᱤ ᱠᱟᱭᱛᱮ ᱧᱮᱞ ᱧᱟᱢᱚᱜ ᱠᱟᱱᱟ ᱡᱟᱦᱟᱸ ᱚᱨᱠᱮᱥᱴᱟ ᱚᱱᱟ ᱚᱨᱠᱮᱥᱴᱟ ᱢᱮᱱᱫᱚ ᱱᱤᱫᱟᱹ ᱡᱟᱦᱟᱸ ᱟᱨ ᱱᱤᱫᱟᱹ ᱡᱟᱦᱟᱸ ᱥᱤᱨᱤᱧ ᱠᱩ ᱦᱩᱭᱩᱜ ᱠᱟᱱᱟ ᱦᱚᱲ ᱠᱚ ᱪᱟᱞᱟᱜ ᱠᱟᱱᱟ ᱪᱷᱟᱯᱚᱞ ᱪᱷᱟᱹᱯᱨᱤ ᱮᱱᱮᱜ ᱦᱩᱭᱩᱜ ᱠᱟᱱᱟ ᱡᱟᱸᱦᱟ ᱚᱱᱟ ᱠᱟᱛᱷᱟ ᱟᱢ ᱢᱮᱱ ᱪᱚᱭᱮᱫᱟ ᱛᱟᱭᱛᱚ ᱾ ᱦᱳᱭ ᱛᱚ ᱱᱚᱣᱟ ᱫᱚ ᱵᱮᱥ ᱞᱮᱠᱟ ᱛᱮᱫᱚ ᱵᱮᱥ ᱞᱮᱠᱟ ᱛᱮᱫᱚ ᱢᱮᱱ ᱜᱟᱱᱚᱜᱼᱟ ᱾ ᱡᱮ ᱴᱮᱱ ᱯᱟᱨᱥᱮᱱ ᱵᱮᱥᱟ ᱟᱨ ᱵᱟᱹᱲᱤᱡ ᱫᱚ ᱱᱟᱭᱤᱱᱴᱤ ᱯᱟᱨᱥᱮᱱ ᱜᱮ ᱵᱟᱹᱲᱤᱡᱼᱟ ᱾
ᱦᱩᱸ ᱾
ᱟᱫᱚ ᱯᱩᱭᱞᱩ ᱵᱮᱥ ᱥᱮᱱᱟᱜ ᱜᱤᱧ ᱞᱟᱹᱭ ᱞᱤᱜᱤ ᱾
ᱦᱩᱸ ᱾
ᱛᱚ ᱵᱮᱥ ᱫᱚ ᱱᱚᱝᱠᱟ ᱦᱳᱭᱳᱜ ᱠᱟᱱᱟ ᱡᱮ ᱟᱵᱚᱨᱮᱱ ᱜᱚ ᱵᱟᱵᱟ ᱥᱮ ᱮᱸ ᱟᱵᱚᱨᱮᱱ ᱱᱩᱠᱩ ᱡᱟᱦᱟᱸ ᱚᱲᱟᱜ ᱥᱮ ᱥᱮ ᱟᱛᱩ ᱨᱮᱱ ᱡᱟᱦᱟᱸᱭ ᱦᱚᱲ ᱠᱚ ᱢᱮᱱᱟᱜ ᱠᱚᱭᱟ ᱛᱚ ᱩᱱ ᱠᱩ ᱫᱚ ᱥᱟᱨᱟ ᱵᱚᱪᱷᱚᱨ ᱠᱚ ᱠᱟᱹᱢᱤᱭᱟ ᱡᱚᱢ ᱠᱟᱹᱢᱤᱭᱟᱠᱚ ᱛᱟᱯᱚᱨᱮ ᱠᱚᱱᱚ ᱢᱟᱱᱮ ᱫᱟᱬᱟ ᱮᱴᱟᱜ ᱥᱮᱜ ᱦᱚᱸ ᱵᱟᱠᱚ ᱪᱟᱞᱟᱣ ᱫᱟᱲᱮᱭᱟᱜᱼᱟ ᱦᱮᱸ ᱥᱮ ᱾ ᱯᱮᱲᱟ ᱯᱟᱹᱲᱦᱟᱹ ᱥᱟᱞᱟᱜ ᱦᱚᱸ ᱵᱟᱠᱚ ᱧᱟᱯᱟᱢ ᱫᱟᱲᱮᱭᱟᱜᱼᱟ ᱛᱚ ᱚᱱᱟ ᱠᱷᱟᱹᱛᱤᱨ ᱛᱮ ᱡᱩᱫᱤ ᱡᱟᱦᱟᱱ ᱩᱱ ᱠᱟᱱ ᱚᱱᱩᱥᱴᱷᱟᱱ ᱥᱮ ᱚᱱᱠᱟᱱ ᱯᱨᱳᱜᱨᱟᱢ ᱦᱩᱭᱩᱜᱼᱟ ᱡᱟᱦᱟᱸᱛᱮ ᱦᱚᱲᱮ ᱡᱩᱢᱤᱫ ᱠᱚᱣᱟ ᱥᱮ ᱦᱚᱲᱮ ᱡᱟᱨᱣᱟ ᱠᱚᱣᱟ ᱛᱚ ᱱᱚᱜᱼᱚᱱᱠᱟᱱ ᱢᱤᱫ ᱴᱮᱱ ᱵᱤᱥᱚᱭ ᱠᱟᱱᱟ ᱡᱮ ᱚᱨᱠᱮᱥᱴᱟᱨ ᱛᱚ ᱦᱚᱲ ᱧᱮᱧᱮᱞ ᱠᱚ ᱦᱟᱹᱡᱩᱜᱼᱟ ᱛᱚ ᱩᱱ ᱚᱠ ᱛᱚ ᱟᱠᱩᱨᱮᱱ ᱯᱮᱲᱟ ᱥᱮ ᱟᱠᱚᱨᱮᱱ ᱜᱟᱛᱮ ᱠᱚ ᱥᱟᱞᱟᱜ ᱦᱚᱸᱠᱚ ᱧᱟᱯᱟᱢ ᱫᱟᱲᱮᱭᱟᱜ ᱠᱟᱱᱟ ᱱᱚᱶᱟ ᱢᱤᱜᱴᱮᱱ ᱦᱩᱭᱩᱜ ᱠᱟᱱᱟ ᱵᱷᱟᱜᱤ ᱫᱤᱠ ᱟᱨ ᱟᱨ ᱢᱤᱫᱴᱮᱱ ᱦᱩᱭᱩᱜ ᱠᱟᱱᱟ ᱱᱚᱝᱠᱟ ᱡᱟᱦᱟᱸ ᱫᱚ ᱦᱩᱭᱩᱜ ᱠᱟᱱᱟ ᱡᱮ ᱟᱵᱚᱨᱮᱱ ᱡᱮᱦᱮᱛᱩ ᱟᱵᱚᱨᱮᱱ ᱜᱚᱼᱵᱟᱵᱟ ᱥᱮ ᱦᱟᱲᱟᱢ ᱵᱩᱰᱷᱤ ᱡᱟᱦᱟᱸᱭ ᱢᱮᱱᱟᱜ ᱠᱚᱣᱟ, ᱢᱤᱫᱴᱮᱜ ᱠᱟᱹᱢᱤᱭ ᱫᱟᱠᱚ ᱛᱚ ᱩᱱᱠᱩ ᱫᱚ ᱩᱱᱠᱩᱣᱟᱜ ᱢᱚᱱᱚᱨᱚᱧᱡᱚᱱ ᱞᱟᱹᱜᱤᱜ ᱦᱚᱸ ᱫᱚ ᱢᱤᱫᱴᱮᱱ ᱠᱤᱪᱷᱩ ᱫᱚᱨᱠᱟᱨᱟ ᱾ ᱡᱮᱦᱮᱛᱩ ᱟᱵᱚ ᱠᱚᱲᱟ ᱦᱚᱯ ᱚᱱ ᱥᱮ ᱟᱵᱚ ᱡᱟᱦᱟᱸᱭ ᱢᱮᱱᱟᱜ ᱵᱚᱱᱟ ᱩᱱᱠᱩ ᱫᱚ ᱵᱟᱨᱦᱮ ᱠᱚᱨᱮ ᱵᱚᱱ ᱪᱟᱞᱟᱜ ᱜᱮᱭᱟ ᱴᱷᱤᱠ ᱜᱮᱭᱟ ᱚᱸᱰᱮ ᱠᱷᱚᱡ ᱢᱚᱱᱚᱨᱚᱧᱡᱚᱱ ᱥᱮ ᱡᱟᱦᱟᱸ ᱞᱮᱠᱟ ᱠᱟᱛᱮᱜ ᱢᱚᱱᱮ ᱟᱨᱠᱤ ᱯᱷᱨᱮᱥ ᱞᱟᱹᱜᱤᱜ ᱵᱚᱱ ᱪᱟᱞᱟᱜ ᱜᱮᱭᱟ᱾ ᱛᱚ ᱢᱮᱱᱠᱷᱟᱱ ᱟᱵᱚᱨᱮᱱ ᱡᱟᱦᱟᱸᱭ ᱱᱩᱠᱩ ᱠᱚ ᱛᱟᱦᱮᱱᱟ ᱩᱱᱠᱩ ᱫᱚ ᱵᱟ ᱠᱚ ᱪᱟᱞᱟᱣ ᱫᱟᱲᱮᱭᱟᱜᱼᱟ ᱛᱚ ᱱᱚᱜ ᱚᱱᱟ ᱢᱤᱫᱴᱮᱱ ᱵᱷᱟᱹᱜᱤ ᱫᱤᱠ ᱠᱟᱱᱟ᱾ ᱟᱨ ᱵᱟᱹᱲᱤᱡ ᱫᱤᱠ ᱫᱚ ᱦᱩᱭᱩᱜ ᱠᱟᱱᱟ ᱱᱚᱣᱟ ᱨᱮᱱᱟᱜ ᱡᱟᱦᱟᱸ ᱮᱸᱜ ᱚᱱᱟ ᱡᱟᱦᱟᱸ ᱥᱤᱨᱤᱧ ᱠᱚ ᱦᱩᱭᱩᱜᱼᱟ ᱛᱚ ᱮᱢᱚᱱ ᱮᱢᱚᱱ ᱥᱤᱨᱤᱧ ᱠᱚ ᱦᱩᱭᱩᱜᱼᱟ ᱡᱮ ᱧᱮᱞ ᱧᱟᱢᱟ ᱮᱠᱫᱚᱢ ᱮᱠᱫᱚᱢ ᱢᱟᱱᱮ ᱠᱳᱱᱚ ᱢᱟᱱᱮ ᱯᱷᱟᱭᱫᱟ ᱥᱮ ᱯᱚᱨᱮ ᱠᱟᱡᱮ ᱞᱟᱜᱟᱜ ᱛᱟᱢᱟ ᱚᱱᱠᱟᱱ ᱥᱮᱤᱨᱤᱧ ᱫᱚ ᱵᱟᱝ ᱦᱩᱭᱩᱜᱼᱟ ᱪᱤᱫ ᱜᱮ ᱚᱱᱟ ᱢᱤᱫᱴᱮᱱ ᱵᱟᱡᱮ ᱫᱤᱠ ᱠᱟᱱᱟ ᱥᱤᱨᱤᱧ ᱥᱮᱫ, ᱟᱨ ᱡᱟᱦᱟᱸ ᱠᱚᱢᱮᱰᱤᱭᱟᱱ ᱥᱮ ᱠᱚᱢᱤᱠ ᱠᱚ ᱛᱟᱦᱮᱱ ᱛᱟᱠᱚᱣᱟ ᱩᱱᱠᱩᱣᱟᱜ ᱦᱚᱸ ᱡᱟᱦᱟᱸ ᱵᱷᱟᱥᱟ ᱛᱟᱦᱮᱱ ᱛᱟᱠᱚᱣᱟ ᱾ ᱢᱮᱱᱠᱷᱟᱱ ᱠᱤᱪᱷᱩ ᱠᱤᱪᱷᱩ ᱦᱩᱭ ᱫᱟᱲᱮᱭᱟᱜᱼᱟ ᱡᱮ ᱵᱷᱟᱜᱤ ᱡᱤᱱᱤᱥ ᱠᱚ ᱯᱟᱥᱱᱟᱣᱟ ᱚᱱᱠᱟᱱ ᱦᱩᱭ ᱫᱟᱲᱮᱭᱟᱜᱼᱟ, ᱢᱮᱱᱠᱷᱟᱱ ᱩᱱᱠᱩᱣᱟᱜ ᱚᱫᱤᱠ ᱠᱟᱝᱥᱚ ᱡᱤᱱᱤᱥ ᱜᱮ ᱟᱹᱰᱤ ᱮᱸ ᱵᱟᱡᱮ ᱵᱷᱟᱵᱮ ᱠᱚ ᱞᱟᱹᱭᱟ ᱛᱚ ᱛᱚ ᱚᱱᱟ ᱢᱤᱫᱴᱮᱱ ᱟᱹᱰᱤ ᱵᱟᱡᱮ ᱫᱤᱠ ᱦᱩᱭᱩᱜᱼᱟ, ᱟᱨ ᱟᱨ ᱡᱟᱦᱟᱸᱭ ᱧᱮᱧᱮᱞ ᱠᱚ ᱦᱤᱡᱩᱜᱼᱟ ᱟᱨ ᱡᱟᱹᱥᱛᱤ ᱠᱟᱭᱛᱮ ᱚᱨᱠᱮᱥᱴᱨᱟ ᱧᱮᱧᱮᱞ ᱡᱟᱦᱟᱸᱭ ᱠᱚ ᱦᱤᱡᱩᱜᱼᱟ ᱩᱱᱠᱩ ᱫᱚ ᱮᱠᱮᱱ ᱠᱟᱹᱴᱤᱡ ᱠᱟᱹᱴᱤᱡ ᱜᱤᱫᱽᱨᱟᱹ ᱜᱮᱠᱚ ᱪᱟᱞᱟᱜᱼᱟ, ᱡᱟᱦᱟᱸᱭ ᱟᱠᱚ ᱚᱲᱟᱜ ᱨᱮ ᱠᱳᱱᱚ ᱵᱟᱫᱷᱟ ᱢᱟᱱᱟ ᱵᱟᱱᱩᱜ ᱛᱟᱠᱚ ᱠᱚᱣᱟ ᱪᱮᱫ ᱦᱚᱸ, ᱛᱚ ᱱᱚᱣᱟ ᱪᱮᱛᱟᱱ ᱨᱮ ᱩᱱᱠᱩ ᱠᱚ ᱪᱟᱞᱟᱜᱼᱟ ᱾ ᱟᱨ ᱯᱚᱨᱮᱨ ᱫᱤᱱ ᱠᱚ ᱢᱟᱱᱮ ᱟᱸᱡᱚᱢᱚᱜᱼᱟ ᱡᱮ ᱦᱟᱸᱰᱮ ᱱᱚᱝᱠᱟ ᱨᱮᱯ ᱦᱩᱭ ᱠᱟᱱᱟ ᱾ ᱦᱟᱸᱰᱮ ᱱᱚᱝᱠᱟ ᱦᱩᱭ ᱠᱟᱱᱟ ᱦᱟᱝᱠᱟ ᱱᱟᱝᱠᱟ ᱦᱩᱭ ᱠᱟᱱᱟ ᱾ ᱱᱚᱝᱠᱟ ᱠᱟᱛᱮᱜ ᱢᱤᱫᱴᱮᱱ ᱠᱟᱛᱷᱟ ᱟᱸᱡᱚᱢ ᱧᱟᱢᱚᱜᱼᱟ ᱥᱮ ᱠᱷᱚᱵᱚᱨ ᱠᱟᱜᱚᱡ ᱨᱮ ᱥᱮ ᱯᱷᱮᱥᱵᱩᱠ ᱤᱱᱥᱴᱟᱜᱨᱟᱢ ᱛᱟᱞᱟᱛᱮ ᱧᱮᱞ ᱧᱟᱢᱚᱜᱼᱟ᱾ ᱟᱨ ᱡᱟᱦᱟᱸ ᱠᱚ ᱩᱱᱠᱩᱣᱟᱜ ᱮᱱᱮᱡ ᱥᱮᱨᱤᱧ ᱡᱟᱦᱟᱸ ᱞᱟᱹᱲᱦᱟᱹᱭ ᱩᱱᱠᱩᱣᱟᱜ ᱰᱨᱮᱥᱟᱯ ᱮᱢᱚᱱ ᱠᱚ ᱦᱚᱨᱚᱜ ᱠᱟᱜᱼᱟ ᱮᱢᱚᱱ ᱠᱚ ᱢᱟᱱᱮ ᱚᱱᱟ ᱢᱟᱱᱮ ᱡᱟᱦᱟᱸᱨᱮ ᱚᱱᱩᱥᱴᱷᱟᱱ ᱦᱩᱭᱩᱜᱼᱟ ᱯᱚᱨᱮᱨ ᱫᱤᱱ ᱜᱮᱢ ᱧᱮᱞ ᱧᱟᱢᱟ ᱯᱷᱮᱥᱵᱩᱠ ᱥᱮ ᱤᱱᱥᱴᱟᱜᱨᱟᱢ ᱨᱮ ᱱᱚᱝᱠᱟ ᱱᱚᱝᱠᱟ ᱠᱚ ᱠᱚᱨᱟᱣ ᱫᱟ᱾ ᱛᱚ ᱱᱚᱜ-ᱚᱭ ᱟᱵᱟᱨ ᱚᱱᱟ ᱠᱚᱨᱟᱣ ᱠᱚᱫᱟ ᱠᱚ, ᱛᱚ ᱚᱱᱟ ᱠᱷᱟᱹᱛᱤᱨ ᱛᱮ ᱟᱠᱣᱟᱜ ᱯᱟᱲᱦᱟᱜ ᱨᱮ ᱤᱯᱷᱮᱠᱴ ᱯᱟᱲᱟᱜ ᱠᱟᱱᱟ ᱵᱟᱠᱚ ᱯᱟᱲᱦᱟᱜ ᱠᱟᱱᱟ ᱾ ᱜᱚ ᱱᱚᱰᱮ ᱯᱷᱟᱱᱥᱮᱱ ᱪᱟᱞᱟᱜ ᱞᱟᱹᱜᱤᱫ ᱜᱚ-ᱵᱟᱵᱟ ᱥᱟᱞᱟᱜ ᱠᱚ ᱞᱟᱹᱲᱦᱟᱹᱭ ᱠᱟᱱᱟ ᱾ ᱚᱱᱟ ᱦᱳᱭᱳᱜ ᱠᱟᱱᱟ ᱢᱟᱱᱮ ᱚᱸᱰᱮ ᱢᱤᱫ ᱴᱮᱱ ᱚᱨᱛᱷᱚᱱᱤᱛᱤᱨ ᱩᱯᱚᱨ ᱯᱨᱚᱵᱷᱟᱵᱽ ᱯᱟᱲᱟᱜ ᱠᱟᱱᱟ ᱡᱮ ᱟᱠᱚ ᱚᱲᱟᱜ ᱨᱮᱱ ᱜᱚ ᱵᱟᱵᱟ ᱴᱷᱮᱡ ᱯᱩᱭᱥᱟ ᱠᱚ ᱠᱚᱭᱮᱫ ᱠᱚᱣᱟ ᱵᱟᱠᱩ ᱮᱢᱟᱜ ᱠᱟᱱ ᱠᱚ ᱨᱟᱜ ᱮᱫ ᱠᱟᱱᱟ ᱟᱨ ᱡᱩᱫᱤ ᱢᱤᱫᱴᱮᱱ ᱜᱤᱫᱽᱨᱟᱹᱭ ᱨᱟᱜᱽ ᱠᱷᱟᱡ ᱜᱚᱜᱚ ᱵᱟᱵᱟ ᱫᱚ ᱟᱹᱰᱤ ᱠᱚᱥᱴᱚ ᱠᱚ ᱟᱹᱭᱠᱟᱹᱣᱟ, ᱛᱚ ᱚᱱᱟ ᱠᱷᱟᱛᱤᱨ ᱩᱱᱠᱩ ᱯᱩᱭᱥᱟ ᱠᱚ ᱮᱢᱟ ᱠᱚ ᱠᱟᱱᱟ ᱟᱨ ᱠᱚ ᱪᱟᱞᱟᱜ ᱠᱟᱱᱟ᱾ ᱛᱚ ᱱᱚᱝᱠᱟ ᱯᱨᱚᱛᱷᱚᱢ ᱫᱚᱠᱚ ᱢᱟᱱᱟ ᱠᱚᱜᱮᱭᱟ ᱢᱮᱱᱠᱷᱟᱱ ᱵᱟᱱᱟ ᱵᱟᱠᱚ ᱟᱸᱡᱚᱢ ᱞᱮᱠᱷᱟᱡ ᱫᱚ ᱜᱚᱼ ᱵᱟᱵᱟ ᱟᱨ ᱪᱮᱫ ᱦᱚᱸ ᱵᱟᱠᱚ ᱪᱤᱠᱟᱹ ᱪᱮᱠᱟ ᱫᱟᱲᱮᱭᱟᱜ ᱩᱱᱠᱩ ᱡᱷᱚᱜᱲᱟ ᱠᱟᱛᱮ ᱦᱚᱠᱚ ᱪᱟᱞᱟᱜᱼᱟ ᱾ ᱛᱚ ᱱᱚᱜ-ᱚᱭ ᱢᱤᱫᱴᱮᱱ ᱟᱵᱚᱣᱟᱜ ᱥᱚᱢᱡᱽ ᱩᱯᱚᱨ ᱯᱨᱚᱵᱷᱟᱵᱽ ᱯᱟᱲᱟᱜ ᱠᱟᱱᱟ ᱟᱵᱚ ᱚᱨᱛᱷᱚᱱᱤᱛᱤ ᱩᱯᱚᱨ ᱯᱨᱚᱵᱷᱟᱵᱽ ᱯᱟᱲᱟᱜ ᱠᱟᱱᱟ᱾ ᱢᱮᱱᱫᱚ ᱡᱟᱦᱟᱸᱼᱼ ᱢᱟᱱᱮ ᱟᱢ ᱢᱟᱱᱮ ᱡᱚᱛᱚ ᱫᱤᱠ ᱛᱷᱮᱠᱮ ᱥᱮ ᱟᱵᱩᱣᱟᱜ ᱟᱹᱨᱤᱪᱟᱹᱞᱤ ᱪᱮᱛᱟᱱ ᱦᱚᱸ ᱯᱨᱚᱵᱷᱟᱵᱽ ᱯᱟᱲᱟᱜ ᱠᱟᱱᱟ ᱱᱚᱣᱟ ᱫᱚ ᱟᱹᱰᱤ ᱵᱟᱹᱲᱤᱡ ᱯᱨᱚᱵᱷᱟᱵᱽ ᱯᱟᱲᱟᱜ ᱠᱟᱱᱟ ᱾ ᱛᱚ ᱱᱚᱜᱼᱟ ᱱᱚᱣᱟ ᱠᱷᱟᱹᱛᱤᱨ ᱛᱮ ᱚᱨᱠᱮᱥᱴᱨᱟ ᱫᱚ ᱤᱧ ᱥᱮᱫ ᱠᱷᱚᱡ ᱫᱚᱼᱼ ᱮᱠᱫᱚᱢ ᱯᱩᱨᱟᱹᱜᱮ ᱠᱷᱟᱨᱟᱯ ᱡᱤᱱᱤᱥ ᱠᱟᱱᱟ ᱦᱩᱭ ᱫᱟᱲᱮᱭᱟᱜᱼᱟ ᱠᱤᱪᱷᱩ ᱯᱟᱨᱥᱮᱱ ᱯᱟᱥᱮᱡ ᱵᱷᱟᱜᱤ ᱦᱩᱭ ᱫᱟᱲᱮᱭᱟᱜᱼᱟ᱾ ᱢᱮᱱᱠᱷᱟᱱ ᱢᱟᱱᱮ ᱢᱤᱫᱴᱮᱱ ᱡᱮᱦᱮᱛᱩ ᱢᱤᱫᱴᱮᱱ ᱠᱚᱭᱮᱱ ᱨᱮᱭᱟᱜ ᱵᱟᱱᱟᱨ ᱫᱤᱠ ᱛᱟᱦᱮᱱᱟᱼᱼ ᱚᱱᱠᱟ ᱜᱮ ᱱᱚᱣᱟ ᱚᱨᱠᱮᱥᱴᱟᱨ ᱨᱮᱭᱟᱜ ᱦᱚᱸ ᱵᱟᱨᱭᱟ ᱫᱤᱠᱼᱼ ᱢᱮᱱᱟᱜ ᱠᱮᱭᱟ ᱢᱮᱱ ᱠᱷᱟᱱ ᱵᱷᱟᱹᱜᱤ ᱫᱤᱠ ᱫᱚ ᱟᱹᱰᱤ ᱠᱚᱢ ᱜᱮᱭᱟ ᱵᱟᱹᱲᱤᱡ ᱫᱤᱠ ᱜᱮᱼᱼ ᱡᱟᱹᱥᱛᱤ ᱜᱮᱭᱟ ᱤᱧᱟᱹᱜ ᱢᱮᱱ ᱛᱮᱫᱚ ᱫᱤᱭᱮ ᱢᱟ ᱟᱢ ᱡᱩᱫᱤ ᱱᱚᱣᱟ ᱵᱟᱨᱮᱛᱮ ᱵᱟᱨ ᱯᱮ ᱠᱟᱛᱷᱟ ᱟᱢ ᱡᱩᱫᱤᱢ ᱞᱟᱹᱭ ᱠᱷᱟᱱ
ᱟᱹᱰᱤ ᱱᱟᱯᱟᱭ ᱛᱮᱞᱟᱢ ᱮᱢ ᱠᱮᱜᱼᱟ ᱵᱟᱹᱵᱩ ᱛᱚᱼᱼ ᱮᱸ ᱟᱢ ᱡᱟᱦᱟᱸᱢ ᱞᱟᱹᱭ ᱠᱮᱜᱼᱟ ᱱᱟᱯᱟᱭ ᱫᱤᱠ ᱟᱨ ᱵᱟᱹᱲᱤᱡ ᱫᱤᱠ ᱦᱮᱸᱼᱼ ᱛᱚ ᱱᱟᱯᱟᱭ ᱫᱤᱠᱼᱼ ᱟᱹᱰᱤ ᱵᱮᱥᱮᱢ ᱞᱟᱹᱭ ᱠᱮᱜᱼᱟ ᱟᱨ ᱵᱟᱹᱲᱤᱡ ᱫᱤᱠ ᱦᱚᱢ ᱞᱟᱹᱭ ᱠᱮᱜ ᱜᱤᱭᱟ ᱛᱚ ᱤᱧᱟᱹᱜ ᱞᱮᱠᱟ ᱛᱮᱼᱼ ᱡᱮ ᱱᱚᱣᱟ ᱚᱨᱠᱮᱥᱴᱟᱨ ᱨᱮᱱᱟᱜ ᱱᱟᱯᱟᱭ ᱫᱤᱠ ᱞᱮᱠᱟᱛᱮᱼᱼ ᱡᱮ ᱞᱟᱜᱽᱲᱮ ᱡᱟᱦᱟᱸ ᱞᱮᱠᱟ ᱥᱟᱱᱛᱟᱲ ᱞᱟᱹᱭ ᱞᱟᱠᱪᱟᱨᱼᱼ ᱨᱮ ᱢᱮᱱᱟᱜ ᱠᱟᱫᱟ ᱞᱟᱜᱽᱲᱮ ᱞᱟᱸᱜᱟ ᱮᱲᱮ ᱦᱩᱸ ᱞᱟᱹᱜᱤᱫ ᱡᱟᱦᱟᱸ ᱥᱮᱨᱮᱧ ᱠᱚᱼᱼ ᱦᱩᱸ ᱛᱚ ᱚᱱᱠᱟᱱ ᱟᱠᱷᱲᱟᱼᱼ ᱮᱸ ᱠᱤ ᱱᱚᱣᱟ ᱚᱨᱠᱮᱥᱴᱟᱨ ᱨᱮᱼᱼ ᱢᱟᱱᱮ ᱦᱩᱭᱩᱜ ᱠᱟᱱᱟ ᱦᱮᱸ᱾ ᱛᱚ ᱢᱮᱱ ᱜᱟᱱᱚᱜᱼᱟ ᱱᱚᱣᱟ ᱞᱟᱜᱽᱲᱮ ᱨᱮᱱᱟᱜ ᱢᱟᱱᱮ ᱢᱤᱫ ᱦᱤᱸᱥ ᱠᱟᱱᱟ ᱦᱮᱸ ᱦᱟᱹᱴᱤᱧ ᱠᱟᱱᱟ
ᱦᱳᱭ ᱦᱳᱭ
ᱮᱸ ᱱᱚᱣᱟ ᱠᱤ ᱦᱩᱭ ᱫᱟᱲᱮᱭᱟᱜᱼᱟ ᱡᱮ, ᱮᱸ ᱞᱟᱜᱽᱲᱮ ᱨᱮᱱᱟᱜ ᱜᱤ ᱢᱤᱫ ᱦᱤᱸᱥ ᱠᱟᱱᱟ ᱱᱚᱣᱟ
ᱱᱚᱣᱟ ᱫᱚ ᱢᱮᱱ ᱫᱚ ᱵᱟᱝ ᱜᱟᱱᱚᱜ ᱠᱟᱱᱟ ᱡᱮᱦᱮᱛᱩ ᱞᱟᱜᱽᱲᱮ ᱨᱮᱱᱟᱜ ᱢᱤᱫ ᱦᱤᱸᱥ ᱪᱮᱫᱟᱜ ᱡᱮ ᱞᱟᱜᱽᱲᱮ ᱫᱚ ᱱᱚᱝᱠᱟᱱ ᱦᱩᱭᱩᱜ ᱠᱟᱱ ᱛᱟᱦᱮᱱᱟ ᱩᱱ ᱚᱠᱛᱚ ᱫᱚᱼᱼ ᱞᱟᱜᱽᱲᱮ ᱫᱚ ᱯᱨᱚᱛᱤᱱ ᱠᱚᱼᱼ ᱠᱚᱨᱟᱣ ᱮᱫ ᱠᱟᱱ ᱛᱟᱦᱮᱱᱟ ᱡᱮᱦᱮᱛᱩ ᱟᱵᱚ ᱨᱮᱱ ᱦᱚᱲ ᱠᱚ ᱡᱟᱹᱥᱛᱤ ᱠᱟᱭᱛᱮ ᱩᱱ ᱚᱠᱛᱚ ᱫᱚ ᱦᱟᱥᱟ ᱢᱟᱜ ᱠᱚ ᱪᱟᱞᱟᱜ ᱠᱟᱱ ᱛᱟᱦᱮᱱᱟ ᱡᱟᱦᱟᱸ ᱞᱟᱜᱽᱲᱮ ᱨᱮᱱᱟᱜ ᱡᱟᱦᱟᱸ ᱩᱫᱽᱵᱷᱚᱵᱽ ᱥᱮ ᱟᱵᱚ ᱫᱚ ᱩᱱ ᱚᱠᱛᱚ ᱨᱮᱱᱟᱜ ᱠᱟᱛᱷᱟ ᱡᱟᱦᱟᱸ ᱵᱚᱱ ᱟᱸᱡᱚᱢ ᱧᱟᱢᱟ ᱟᱸ ᱯᱩᱛᱷᱤ ᱯᱚᱛᱚᱵ ᱠᱚᱨᱮ ᱢᱟᱱᱮ ᱞᱟᱸᱜᱟ ᱮᱲᱮ ᱡᱟᱦᱟᱸ ᱢᱮᱱ ᱫᱚ ᱦᱚᱲ ᱠᱟᱹᱢᱤ ᱠᱚ ᱪᱟᱞᱟᱜ ᱠᱟᱱ ᱛᱟᱦᱮᱸᱱᱟ ᱚᱱᱟ ᱞᱟᱹᱜᱤᱫ ᱦᱮᱡ ᱠᱟᱛᱮᱜ ᱡᱟᱦᱟᱸᱼᱼ ᱟᱠᱚ ᱢᱟᱱᱮ ᱟᱠᱚᱣᱟᱜ ᱢᱚᱱᱮ ᱯᱷᱟᱨᱪᱟ ᱱᱟᱥᱮ ᱟᱵᱚ ᱟᱠᱚᱣᱟᱜ ᱯᱚᱨᱮᱨ ᱫᱤᱱ ᱨᱮ ᱠᱟᱹᱢᱤ ᱞᱟᱹᱜᱤᱫ ᱡᱟᱦᱟᱸ ᱡᱳᱥ ᱮᱢ ᱡᱚᱥ ᱦᱟᱛᱟᱣ ᱞᱟᱹᱜᱤᱫ ᱡᱟᱦᱟᱸ ᱠᱚ ᱥᱮᱨᱮᱧ ᱵᱟᱲᱟᱭᱮᱫ ᱠᱟᱱ ᱛᱟᱦᱮᱱᱟ ᱟᱭᱩᱵ ᱵᱮᱞᱟ ᱛᱚ ᱩᱱ ᱚᱠᱛᱚ ᱫᱚ ᱥᱩᱫᱩ ᱚᱱᱟ ᱞᱟᱜᱽᱲᱮ ᱢᱮᱱ ᱫᱚ ᱟᱠᱚ ᱢᱚᱫᱽᱫᱷᱮ ᱨᱮᱜᱮ ᱠᱚ ᱥᱮᱨᱮᱧᱮᱫ ᱠᱟᱱ ᱛᱟᱸᱦᱮᱱᱟ ᱟᱹᱛᱩ ᱠᱩᱞᱦᱤ ᱢᱩᱪᱟᱹᱫ ᱨᱮ ᱚᱱᱮ ᱚᱝᱠᱟ ᱟᱨ ᱱᱚᱣᱟ ᱫᱚᱼᱼ ᱦᱩᱭᱩᱜ ᱠᱟᱱᱟ ᱜᱚᱴᱟ ᱦᱳᱞ ᱱᱟᱭᱤᱴ ᱜᱚᱴᱟ ᱧᱤᱫᱟᱹ ᱦᱩᱭᱩᱜ ᱠᱟᱱᱟ ᱟᱨ ᱚᱱᱠᱟ ᱠᱟᱛᱮ ᱠᱚ ᱦᱩᱭᱩᱜ ᱠᱟᱱᱟ ᱟᱨ ᱱᱚᱣᱟ ᱨᱮᱫᱚ ᱦᱩᱭᱩᱜ ᱠᱟᱱᱟ ᱡᱮ ᱟᱹᱰᱤ ᱢᱤᱫᱴᱮᱱ ᱵᱟᱡᱮ ᱯᱨᱚᱵᱷᱟᱵᱽ ᱯᱟᱲᱟᱜ ᱠᱟᱱᱟ ᱮᱸ ᱡᱮ ᱦᱟᱱᱮ ᱮᱸ ᱯᱚᱨᱮᱨ ᱫᱤᱱ ᱜᱮᱢ ᱧᱮᱞ ᱧᱟᱢᱟ ᱪᱷᱟᱯᱚᱞ ᱪᱷᱟᱹᱯᱟᱹᱨᱤ ᱚᱱᱠᱟ ᱞᱟᱜᱽᱲᱮ ᱨᱮᱱᱟᱜ ᱮᱱᱮᱡ ᱥᱮᱨᱮᱧ ᱫᱚ ᱟᱞᱟᱫᱟ ᱜᱮᱭᱟ ᱥᱮ ᱱᱚᱣᱟ ᱨᱮᱱᱟᱜ ᱮᱱᱮᱡ ᱥᱮᱨᱮᱧ ᱯᱩᱨᱟᱹ ᱠᱚ ᱟᱞᱟᱫᱟᱭ ᱮᱫᱟ ᱟᱨ ᱯᱩᱨᱟᱹ ᱢᱟᱱᱮ ᱜᱮ ᱵᱚᱫᱚᱞᱚᱜ ᱠᱟᱱᱟ ᱛᱚ ᱟᱢ ᱠᱤᱪᱷᱩ ᱚᱝᱥᱚᱼᱼ ᱢᱮᱱ ᱫᱟᱲᱮᱭᱟᱜᱼᱟ ᱡᱮ ᱱᱚᱣᱟ ᱞᱟᱜᱽᱲᱮ ᱨᱮᱱᱟᱜ ᱴᱟᱱ ᱴᱟᱱ ᱛᱟᱦᱮᱸ ᱠᱟᱛᱮᱜ ᱮᱴᱟᱜ ᱡᱤᱱᱤᱥ ᱦᱳᱭ ᱠᱟᱱᱟ ᱱᱚᱣᱟ ᱦᱩᱭ ᱫᱟᱲᱮᱭᱟᱜᱼᱟ ᱢᱮᱱ ᱠᱷᱟᱱ ᱱᱚᱣᱟ ᱫᱚ ᱞᱟᱜᱽᱲᱮ ᱫᱚ ᱵᱟᱢ ᱢᱮᱱ ᱫᱟᱲᱮᱣᱟᱜᱼᱟ
ᱦᱮᱸ
ᱦᱳᱭ ᱢᱟ ᱛᱟᱦᱞᱮ ᱟᱢ ᱱᱚᱣᱟ ᱟᱢᱼᱼ ᱥᱟᱛᱟᱢ ᱤᱫᱤ ᱠᱟᱛᱮ ᱡᱟᱦᱟᱱᱟᱜ ᱟᱢ ᱠᱟᱛᱷᱟᱢ ᱫᱚᱦᱚᱭ ᱛᱟᱢ
ᱦᱮᱸ ᱟᱹᱰᱤ ᱱᱟᱯᱟᱭ ᱛᱮᱞᱟᱢ ᱮᱢ ᱠᱮᱜᱼᱟ ᱵᱟᱹᱵᱩ ᱛᱚᱼᱼ ᱦᱩᱸ ᱛᱚ ᱱᱟᱦᱟᱜ ᱚᱠᱛᱚ ᱨᱮ ᱡᱟᱦᱟᱸ ᱛᱤᱱᱟᱹᱜ ᱢᱟᱱᱮᱼᱼ ᱡᱮ ᱚᱨᱠᱮᱥᱴᱨᱟ ᱟᱨᱼᱼ ᱯᱷᱟᱱᱥᱮᱱ ᱯᱨᱳᱜᱨᱟᱢ ᱠᱚ ᱦᱩᱭᱩᱜ ᱠᱟᱱᱟ ᱮᱸ ᱚᱱᱟ ᱠᱚ ᱚᱠᱟᱞᱮᱠᱟ ᱢᱮᱱᱟᱜ ᱠᱟᱛᱮ ᱢᱟᱱᱮ, ᱫᱷᱤᱨᱮ ᱫᱷᱤᱨᱮ ᱢᱟᱱᱮ ᱥᱟᱦᱟᱣ ᱨᱮᱱᱟᱜ ᱞᱟᱹᱠᱛᱤ ᱢᱮᱱᱟᱜ ᱟᱠᱟᱫᱟ ᱚᱸᱰᱮ ᱠᱷᱚᱱᱟᱜ ᱟᱨᱠᱤ
ᱦᱚᱭ, ᱱᱚᱣᱟ ᱨᱮᱱᱟᱜ ᱛᱮᱞᱟ ᱫᱚ ᱟᱢ ᱵᱟᱨᱯᱮ ᱠᱟᱛᱷᱟ ᱟᱢ ᱞᱟᱹᱭ ᱞᱟᱦᱟᱭ ᱛᱟᱞᱟᱝ ᱢᱮ ᱪᱮᱫᱟᱜ ᱡᱮ ᱤᱧᱟᱹᱜ ᱠᱟᱛᱷᱟ ᱜᱮ ᱵᱟᱠᱟᱱ ᱡᱟᱹᱥᱛᱤᱜ ᱠᱟᱱᱟ,
ᱟᱢ ᱛᱟᱯᱚᱨᱮ ᱤᱧᱤᱧ ᱞᱟᱹᱭ ᱛᱟᱞᱟᱝ-ᱟ ᱦᱳᱭ᱾
ᱦᱮᱸ ᱛᱚ, ᱱᱚᱣᱟ ᱚᱨᱠᱮᱥᱴᱨᱟ ᱯᱷᱟᱱᱥᱮᱱ ᱠᱷᱚᱱᱟᱜ ᱥᱟᱦᱟᱣ ᱞᱟᱹᱜᱤᱫ᱾ ᱢᱟᱱᱮ ᱡᱟᱦᱟᱸ ᱱᱟᱦᱟᱜ ᱚᱠᱛᱚ᱾ ᱚᱠᱛᱚᱨ ᱨᱮ ᱡᱟᱦᱟᱸ ᱛᱤᱱᱟᱹᱜ ᱡᱩᱣᱟᱹᱱ ᱠᱚᱲᱟ ᱠᱩᱲᱤ ᱜᱤᱫᱽᱨᱟᱹ ᱠᱚ ᱢᱮᱱᱟᱜ ᱠᱚᱣᱟ᱾ ᱛᱚ ᱩᱱᱠᱩ ᱡᱩᱫᱤ ᱮᱸ, ᱚᱞᱚᱜ ᱯᱟᱲᱦᱟᱣ ᱥᱮ ᱠᱟᱹᱴᱤᱡ ᱢᱚᱱᱚᱡᱳᱜᱽ ᱥᱮ ᱫᱷᱮᱭᱟᱱ ᱠᱚ ᱮᱢᱟ᱾ ᱟᱯᱱᱟᱨᱟᱜ ᱞᱟᱹᱭ ᱞᱟᱠᱪᱟᱨ ᱪᱮᱛᱟᱱ ᱠᱟᱹᱴᱤᱡ ᱫᱷᱮᱭᱟᱱ ᱠᱩ ᱮᱢᱟ, ᱛᱚ ᱤᱧᱟᱹᱜ ᱩᱭᱦᱟᱹᱨ ᱞᱮᱠᱟᱛᱮ, ᱡᱮ ᱱᱚᱸᱰᱮ ᱠᱷᱚᱱᱟᱜ ᱠᱟᱹᱴᱤᱡ ᱥᱟᱦᱟᱣ ᱫᱟᱲᱤᱭᱟᱜᱼᱟ᱾ ᱢᱟᱱᱮ ᱚᱸᱰᱮ ᱠᱷᱚᱱᱟᱜ ᱟᱨᱠᱤ ᱡᱟᱦᱟᱸ᱾ ᱚᱨᱠᱮᱥᱴᱨᱟ ᱯᱷᱟᱱᱥᱮᱱ ᱠᱚ ᱦᱩᱭᱩᱜ ᱠᱟᱱᱟ᱾ ᱚᱸᱰᱮ ᱠᱷᱚᱱᱟᱜ ᱠᱚ ᱥᱟᱦᱟᱣ ᱠᱟᱛᱮᱫ ᱠᱟᱹᱴᱤᱡ ᱟᱠᱚᱣᱟᱜ ᱠᱟᱞᱪᱟᱨ ᱥᱮᱫ᱾ ᱚᱱᱟ ᱠᱟᱞᱪᱟᱨ ᱥᱟᱵ ᱫᱚᱦᱚ ᱛᱟᱨᱯᱚᱨᱮ᱾ ᱟᱠᱚᱣᱟᱜ ᱡᱟᱦᱟᱸ ᱞᱟᱹᱭᱞᱟᱠᱪᱟᱨ ᱚᱱᱟ ᱠᱩ ᱥᱟᱵ ᱫᱚᱦᱚ ᱫᱟᱲᱮᱭᱟᱜᱼᱟ ᱦᱮᱸ᱾ ᱟᱨ ᱚᱱᱟ ᱥᱟᱶ ᱥᱟᱶ ᱛᱮ ᱡᱟᱦᱟᱸ ᱚᱞᱚᱜ ᱯᱟᱲᱦᱟᱣ ᱠᱩ ᱥᱮᱪᱮᱫᱟ ᱾ ᱟᱠᱩᱣᱟᱜ ᱥᱮᱪᱮᱫ ᱡᱤᱭᱚᱱ ᱨᱮ ᱡᱟᱦᱟᱸ ᱫᱟᱲᱮ ᱥᱮᱪᱮᱫ ᱫᱟᱲᱮ ᱧᱟᱢ ᱟᱠᱩ ᱚᱱᱟ ᱛᱟᱞᱟ ᱛᱮ ᱟᱠᱩ ᱠᱩ ᱟᱠᱩᱣᱟᱜ ᱡᱤᱭᱚᱱ ᱨᱮᱱᱟᱜ ᱢᱩᱞ ᱛᱮᱛᱮᱫ ᱠᱩ ᱯᱟᱸᱡᱟ ᱧᱟᱢᱟ ᱦᱮᱸᱥᱮ ᱟᱨ ᱦᱩᱸ ᱱᱚᱝᱠᱟ ᱠᱟᱛᱮᱫ ᱜᱤ ᱤᱧᱟᱹᱜ ᱩᱭᱦᱟᱹᱨ ᱞᱮᱠᱟ ᱛᱮ ᱡᱮ ᱱᱚᱸᱰᱮ ᱠᱷᱚᱱᱟᱜ ᱫᱚ ᱥᱟᱦᱟᱣ ᱜᱟᱱᱚᱜ-ᱟ ᱾
ᱦᱳᱭ ᱦᱳᱭ, ᱟᱹᱰᱤ ᱱᱟᱯᱟᱭ ᱛᱮᱞᱟᱢ ᱮᱢ ᱠᱮᱫᱟ ᱟᱨ ᱛᱚ ᱠᱟᱛᱷᱟ ᱫᱚ ᱴᱷᱤᱠ ᱜᱮᱢ ᱢᱮᱱ ᱠᱟᱫᱟ ᱡᱮ ᱢᱤᱫᱴᱮᱱ ᱢᱤᱫᱴᱮᱱ ᱥᱚᱢᱟᱡᱽ ᱞᱟᱦᱟ ᱞᱟᱹᱜᱤᱫ ᱥᱮ ᱢᱤᱫᱴᱮᱱ ᱡᱟᱹᱛᱤ ᱛᱤ ᱞᱟᱦᱟ ᱞᱟᱹᱜᱤᱫ ᱥᱤᱠᱷᱱᱟᱹᱛ ᱫᱚ ᱟᱹᱰᱤ ᱜᱮ ᱡᱟᱹᱨᱩᱨ ᱠᱟᱱᱟ ᱾ ᱛᱚ ᱱᱚᱣᱟ ᱥᱤᱠᱷᱱᱟᱹᱛ ᱫᱚ ᱡᱟᱹᱨᱩᱨ ᱠᱟᱱ ᱜᱮᱭᱟ ᱾ ᱟᱨ ᱟᱢ ᱚᱱᱛᱮ ᱫᱚ ᱟᱫᱚ ᱵᱟᱹᱧ ᱵᱚᱞᱚᱜ ᱠᱟᱱᱟ ᱤᱧ ᱫᱚ ᱛᱟᱦᱚᱞᱮ ᱤᱧ ᱮᱴᱟᱜ ᱥᱮᱡ ᱠᱟᱛᱷᱟ ᱫᱩᱧ ᱤᱫᱤᱭ ᱮᱫᱟ ᱾ ᱛᱚ ᱩᱱ ᱡᱩᱫᱤ ᱥᱩᱫᱩ ᱦᱚᱲ ᱥᱮᱪᱮᱫ ᱞᱮᱠᱷᱟᱡ ᱫᱚ ᱵᱟᱝ ᱦᱩᱭᱩᱜᱼᱟ᱾ ᱥᱮᱪᱮᱫ ᱞᱮᱠᱷᱟᱱ ᱜᱮ ᱡᱚᱛᱚ ᱠᱤᱪᱷᱩ ᱦᱩᱭᱩᱜᱼᱟ ᱚᱱᱟ ᱫᱚ ᱵᱟᱝ ᱠᱟᱱᱟ ᱾ ᱢᱮᱱ ᱠᱷᱟᱱ ᱦᱚ ᱦᱚᱲ ᱦᱚᱸ ᱩᱫᱽᱜᱟᱹᱣ ᱮᱢᱟ ᱠᱚ ᱦᱩᱭᱩᱜᱼᱟ ᱮᱢᱚᱱ ᱮᱢᱚᱱ ᱡᱤᱱᱤᱥ ᱨᱮ, ᱡᱮ ᱩᱱᱠᱩ ᱦᱚᱸ ᱵᱩᱡᱷᱟᱹᱣ ᱠᱚ ᱦᱩᱭᱩᱜᱼᱟ᱾ ᱧᱮᱞ ᱢᱮ ᱟᱢ ᱱᱤᱛᱚᱜ ᱟᱢ ᱟᱯᱮ ᱟᱛᱩ ᱨᱮ ᱚᱨᱠᱮᱥᱴᱟᱨ ᱦᱩᱭᱩᱜ ᱠᱟᱱᱟ ᱟᱞᱮ ᱟᱛᱩ ᱨᱮ ᱚᱨᱠᱮᱥᱴᱟᱨ ᱦᱩᱭᱩᱜ ᱠᱟᱱᱟ ᱛᱚ ᱤᱧ ᱮᱥᱠᱟᱨ ᱢᱮᱱ ᱛᱮ ᱫᱚ ᱱᱚᱣᱟ ᱚᱨᱠᱮᱥᱴᱨ ᱫᱚ ᱵᱟᱝ ᱵᱚᱱᱫᱚᱜᱼᱟ ᱾ ᱥᱮ ᱟᱢ ᱮᱥᱠᱟᱨ ᱢᱮᱱ ᱛᱮ ᱫᱚ ᱱᱚᱣᱟ ᱚᱨᱠᱮᱥᱴᱟᱨ ᱫᱚ ᱵᱟᱝ ᱵᱚᱱᱫᱚᱜᱼᱟ ᱾
ᱦᱮᱸ ᱚᱱᱟ ᱫᱚ ᱟᱥᱛᱮ ᱟᱥᱛᱮ ᱢᱟᱱᱮ ᱟᱥ ᱟᱥᱛᱮ ᱟᱥᱛᱮ ᱠᱟᱛᱮ ᱚᱱᱛᱮ ᱠᱷᱚᱱᱟᱜ ᱢᱟᱱᱮ ᱥᱟᱦᱟᱣ ᱦᱩᱭᱩᱜᱼᱟ ᱾ ᱟᱠᱚᱣᱟᱜ ᱞᱟᱠᱪᱟᱨ ᱟᱯᱱᱟᱨ ᱠᱟᱛᱮ
ᱦᱳᱭ ᱦᱳᱭ ᱦᱳᱭ ᱾ᱢᱟᱱᱮ ᱚᱨᱠᱮᱥᱴᱨᱟ ᱫᱚ ᱵᱚᱱᱫᱚ ᱞᱮᱠᱷᱟᱱ ᱫᱚ ᱵᱟᱝ ᱦᱩᱭᱩᱜᱼᱟ ᱢᱮᱱᱠᱷᱟᱱ ᱚᱨᱠᱮᱥᱴ ᱴᱟᱨ ᱨᱮᱱᱟᱜ ᱡᱟᱦᱟᱸ ᱢᱤᱫᱴᱮᱱ ᱯᱚᱨᱤ ᱵᱷᱟᱥᱟ ᱠᱟᱱᱟ ᱮᱠᱷᱚᱱ ᱡᱟᱦᱟᱸ ᱯᱚᱨᱤ ᱵᱷᱟᱥᱟ ᱨᱟᱠᱟᱵ ᱠᱟᱱᱟ ᱥᱮ ᱚᱱᱟ ᱯᱚᱨᱤ ᱵᱷᱟᱥᱟ ᱜᱮ ᱵᱚᱫᱚᱞ ᱦᱩᱭᱩᱜᱼᱟ ᱾ ᱚᱨᱜᱮᱥᱴᱟᱨ ᱫᱚ ᱱᱚᱝᱠᱟ ᱠᱟᱛᱮᱜ ᱜᱮ ᱨᱟᱠᱟᱵ ᱞᱮᱱᱟ ᱯᱩᱭᱞᱩ ᱫᱚ ᱟᱵᱚ ᱡᱟᱦᱟᱸ ᱟᱠᱷᱲᱟ ᱠᱚ ᱦᱩᱭᱩᱜ ᱠᱟᱱ ᱛᱟᱦᱮᱸᱱᱟᱼᱼ ᱛᱚ ᱚᱱᱟ ᱟᱠᱷᱲᱟ ᱡᱮᱦᱮᱛᱩ ᱟᱵᱚ ᱟᱭᱢᱟ ᱠᱩᱫᱩᱢ ᱠᱚᱨᱮᱼᱼ ᱥᱚᱨᱤ, ᱮᱸ ᱠᱟᱹᱦᱱᱤ ᱥᱮ ᱜᱟᱢᱟᱢ ᱠᱚᱨᱮ ᱵᱚᱱ ᱟᱸᱡᱚᱢ ᱵᱟᱲᱟᱣ ᱠᱟᱫᱟ ᱟᱝᱠᱟ ᱟᱠᱷᱲᱟ ᱦᱩᱭᱩᱜ ᱠᱟᱱ ᱛᱟᱦᱮᱸᱱᱟ ᱞᱟᱦᱟ ᱛᱮ᱾ ᱛᱳ ᱚᱱᱟ ᱟᱠᱷᱲᱟ ᱯᱚᱨᱤ ᱵᱚᱨᱛᱚᱱ ᱨᱮ ᱡᱟᱦᱟᱸ ᱚᱨᱜᱮᱥᱴᱟᱨ ᱦᱮᱡ ᱠᱟᱱᱟ ᱛᱳ ᱚᱱᱟᱜᱮ ᱢᱤᱫᱼᱼ ᱚᱱᱟ ᱜᱮ ᱦᱩᱭᱩᱜ ᱠᱟᱱᱟ ᱱᱤᱛᱚᱜ ᱫᱚ ᱚᱨᱜᱮᱥᱴᱟᱨ᱾ ᱚᱱᱟ ᱨᱮᱱᱟᱜ ᱜᱮ ᱰᱮᱵᱷᱞᱚᱯᱢᱮᱱᱴ ᱨᱩᱯ ᱥᱮ ᱚᱱᱟ ᱨᱮᱱᱟᱜ ᱜᱮ ᱵᱷᱟᱹᱜᱤ ᱫᱤᱠ ᱥᱮ ᱵᱟᱹᱲᱤᱡ ᱫᱤᱠ ᱠᱟᱱᱟ ᱱᱚᱣᱟ ᱫᱚ ᱟᱵᱚ ᱡᱚᱛᱚ ᱦᱚᱲ ᱵᱚᱱ ᱵᱟᱲᱟᱭ ᱜᱮᱭᱟ ᱢᱮᱱ ᱠᱷᱟᱱ ᱚᱱᱟ ᱱᱤᱭᱮ ᱫᱚ ᱟᱫᱚ ᱠᱟᱛᱷᱟ ᱫᱚ ᱵᱟᱝ ᱨᱟᱠᱟᱵᱼᱟ ᱾ ᱛᱳ ᱱᱚᱜᱼᱚᱭ ᱡᱮ ᱡᱟᱦᱟᱸ ᱟᱠᱷᱲᱟ ᱦᱩᱭᱩᱜ ᱠᱟᱱ ᱛᱟᱦᱮᱸᱱᱟ ᱚᱱᱟ ᱟᱠᱷᱲᱟ ᱜᱮ ᱡᱩᱫᱤ ᱟᱵᱩᱣᱟᱜ ᱟᱹᱨᱤᱪᱟᱹᱞᱤ ᱞᱮᱠᱟ ᱛᱮ ᱥᱮ ᱟᱵᱩᱣᱟᱜ ᱩᱸ ᱡᱟᱦᱟᱸᱢ ᱞᱟᱜᱽᱲᱮ ᱨᱮᱱᱟᱜ ᱠᱟᱛᱷᱟ ᱨᱟᱠᱟᱵᱚᱜ ᱠᱟᱱ ᱛᱟᱦᱮᱸᱱᱟ ᱚᱱᱠᱟ ᱜᱮ ᱡᱩᱫᱤ ᱟᱸ ᱟᱵᱩᱣᱟᱜ ᱟᱹᱨᱤᱪᱟᱹᱞᱤ ᱥᱮ ᱟᱵᱩ ᱟᱹᱨᱤᱪᱟᱹᱞᱤ ᱨᱮᱱᱟᱜ ᱥᱮᱤᱨᱤᱧ ᱡᱟᱦᱟᱸ ᱠᱩ ᱢᱮᱱᱟᱜ ᱠᱟᱫᱟ ᱚᱱᱟ ᱠᱩ ᱡᱩᱫᱤ ᱟᱵᱚ ᱵᱚᱱ ᱪᱟᱨᱪᱟᱭᱟ ᱢᱮᱱᱫᱚ ᱟᱵᱚ ᱥᱟᱵ ᱫᱚᱦᱚᱭ ᱞᱟᱹᱜᱤᱫ ᱡᱮᱦᱮᱛᱩ ᱟᱹᱨᱤᱪᱟᱹᱞᱤ ᱥᱟᱵ ᱫᱚᱦᱚᱭ ᱞᱟᱹᱜᱤᱫ ᱛᱚ ᱟᱵᱩ ᱡᱟᱦᱟᱸ ᱵᱚᱱ ᱪᱟᱨᱪᱟᱭᱟ ᱛᱳ ᱯᱟᱞᱮᱫ ᱟᱸ ᱥᱤᱠᱷᱱᱟᱹᱛ ᱢᱟ ᱡᱟᱨᱩᱨ ᱠᱟᱱ ᱜᱮ ᱛᱚ ᱚᱱᱟ ᱪᱟᱨᱪᱟᱭ ᱞᱟᱹᱜᱤᱫ ᱡᱩᱫᱤ ᱯᱨᱚᱛᱤᱴᱤ ᱟᱛᱩᱨ ᱨᱮ ᱚᱝᱠᱟ ᱠᱟᱹᱴᱤᱡ ᱠᱟᱹᱴᱤᱡ ᱟᱠᱷᱲᱟ ᱦᱩᱭᱩᱜᱼᱟ ᱾ ᱮ ᱛᱟᱦᱚᱞᱮ ᱜᱮ ᱛᱟᱦᱚᱞᱮ ᱠᱷᱟᱡ ᱜᱮ ᱧᱮᱞᱚᱜᱼᱟ ᱡᱮ ᱡᱮ ᱱᱚᱝᱠᱟ ᱦᱚᱲᱟᱜ ᱵᱚᱦᱚᱜ ᱨᱮ ᱛᱚᱠᱷᱚᱱ ᱱᱚᱝᱠᱟ ᱜᱩᱛᱩᱜᱼᱟ ᱡᱮ ᱱᱩᱠᱩ ᱠᱚ ᱢᱮᱱᱟ ᱟᱞᱮ ᱟ ᱟᱹᱛᱩ ᱨᱮᱦᱚᱸ ᱱᱚᱣᱟ ᱜᱮ ᱦᱩᱭᱩᱜ ᱠᱟᱱᱟ ᱾ ᱛᱟᱦᱚᱞᱮ ᱤᱧ ᱵᱟᱨᱦᱮ ᱟᱹᱛᱩ ᱪᱤᱠᱟᱹᱧ ᱪᱟᱞᱟᱜᱼᱟ ᱾ ᱛᱚ ᱱᱚᱜᱚ ᱱᱚᱝᱠᱟ ᱠᱟᱛᱮ ᱦᱚᱸ ᱢᱤᱫᱴᱮᱱ ᱠᱚᱢᱟᱣ ᱫᱟᱲᱮᱭᱟᱜ ᱟᱢ ᱾ ᱡᱮᱦᱮᱛᱩ ᱦᱚᱲ ᱛᱚ ᱡᱮᱦᱮᱛᱩ ᱥᱟᱱᱛᱟᱲ ᱫᱚ ᱢᱟᱭᱟᱝ ᱨᱮᱜᱮ ᱛᱟᱠᱚ ᱨᱟᱹᱥᱠᱟᱹ ᱾ ᱥᱩᱫᱷᱩ ᱥᱟᱱᱛᱟᱲ ᱫᱚ ᱵᱟᱝ ᱢᱮᱱᱠᱷᱟᱱ ᱱᱚᱣᱟ ᱫᱚ ᱢᱤᱫᱴᱮᱱ ᱠᱟᱛᱷᱟ ᱨᱮ ᱢᱮᱱᱟᱜ ᱠᱟᱫᱟ, ᱦᱚᱲᱟᱜ ᱫᱚ ᱢᱟᱭᱟᱝ ᱨᱮᱜᱮ ᱨᱟᱹᱥᱠᱟᱹ, ᱢᱮᱱᱠᱷᱟᱱ ᱫᱚ ᱟᱸ ᱚᱱᱟ ᱠᱷᱟᱹᱛᱤᱨ ᱜᱮ ᱢᱟᱭᱟᱝ ᱨᱮᱜᱮ ᱡᱩᱫᱤ ᱨᱟᱹᱥᱠᱟᱹ ᱛᱟᱦᱮᱱ ᱠᱷᱟᱱ ᱛᱟᱦᱚᱞᱮ
ᱴᱷᱤᱠ ᱜᱮᱭᱟ ᱵᱟᱹᱵᱩ ᱠᱚ, ᱟᱸ ᱛᱚ ᱱᱚᱸᱰᱮ ᱱᱚᱸᱰᱮ ᱜᱮᱵᱚᱱ ᱢᱩᱪᱟᱹᱫᱟ, ᱡᱮᱦᱮᱛᱩ ᱚᱠᱛᱚ ᱦᱚᱸ ᱪᱟᱵᱟᱜ ᱠᱟᱱᱟ ᱾ ᱛᱳ᱾ ᱴᱷᱤᱠ ᱜᱮᱭᱟ ᱟᱹᱼᱟᱹᱰᱤ ᱱᱟᱯᱟᱭ ᱛᱮᱞᱟᱢ ᱮᱢ ᱠᱮᱜᱼᱟ᱾ ᱛᱚ